ᱦᱮᱞᱳ
ᱦᱮᱸ ᱦᱮᱞᱳ ᱥᱟᱹᱜᱩᱱ ᱥᱮᱛᱟᱜ ᱜᱚᱢᱠᱮ
ᱦᱮᱞᱳ
ᱦᱮᱸ ᱦᱮᱞᱳ ᱢᱮᱱᱫᱟᱹᱧ ᱥᱟᱹᱜᱩᱱ ᱥᱮᱛᱟᱜ
ᱦᱳᱭ ᱥᱟᱹᱜᱩᱱ ᱥᱮᱛᱟᱜ ᱜᱮ
ᱪᱮᱫ ᱠᱚ ᱪᱤᱠᱟᱹ ᱦᱩᱭᱩᱜ ᱠᱟᱱᱟ ᱛᱟᱦᱚᱞᱮ ᱥᱮᱛᱟᱜ ᱥᱮᱛᱟᱜ ᱥᱮᱛᱟᱜ ᱥᱮᱛᱟᱜ ᱪᱮᱫ ᱠᱟᱹᱢᱤ ᱦᱩᱭᱩᱜ ᱠᱟᱱᱟ
ᱥᱮᱛᱟᱜ ᱥᱮᱛᱟᱜ ᱪᱮᱦᱨᱟ ᱜᱮ ᱵᱩᱡᱷᱟᱹᱜ ᱠᱟᱱᱟ ᱟᱹᱰᱤ ᱪᱮᱦᱨᱟ ᱟᱨ ᱚᱱᱟ ᱞᱟᱹᱭ ᱜᱟᱱᱚᱜᱼᱟ ᱥᱮᱛᱟᱜ ᱥᱮᱛᱟᱜ ᱜᱮ ᱡᱟᱹᱯᱤᱫ ᱫᱚ ᱟᱹᱰᱤ ᱪᱮᱦᱨᱟ ᱦᱤᱡᱩᱜᱼᱟ
ᱦᱮᱸ ᱮᱱᱠᱷᱟᱱ ᱫᱚ ᱟᱹᱰᱤ ᱜᱚᱨᱚᱢ ᱠᱟᱱᱟ ᱛᱚ ᱥᱤᱛᱩᱝ ᱦᱚᱨᱚᱢ ᱛᱟᱦᱚᱞᱮ ᱠᱷᱟᱱ ᱫᱚ ᱥᱮᱛᱟᱜ ᱥᱮᱛᱟᱜ ᱫᱚ ᱴᱷᱟᱱᱰᱟ ᱴᱷᱟᱱᱰᱟ ᱧᱚᱜ ᱵᱩᱡᱷᱟᱹᱜ ᱛᱮ ᱟᱹᱰᱤ ᱪᱮᱨᱮ ᱦᱩᱸ ᱦᱩᱸ ᱛᱟᱦᱚᱞᱮ ᱛᱮᱦᱮᱧ
ᱟᱪᱪᱷᱟ ᱟᱵᱤᱱᱟᱜ ᱨᱚᱲ ᱟᱹᱰᱤ ᱥᱟᱣᱩᱱᱰ ᱟᱹᱰᱤ ᱵᱷᱤᱛᱤᱨ ᱢᱟᱭᱤᱠ ᱠᱚ ᱠᱷᱟᱨᱟᱯ ᱟᱠᱟᱱᱟ ᱪᱮᱫ ᱞᱮᱱᱟ ᱯᱷᱳᱱ ᱨᱮᱱᱟᱜ
ᱵᱟᱝ ᱛᱚ ᱮᱢᱱᱤ ᱢᱟ ᱴᱷᱤᱠᱮᱱ ᱜᱮ
ᱟᱹᱰᱤ ᱵᱷᱤᱛᱤᱨ ᱨᱤᱞᱤᱧ ᱟᱸᱡᱚᱢᱮᱫᱼᱟ ᱢᱟᱱᱮ ᱟᱹᱰᱤ ᱞᱩᱛᱩᱨ ᱡᱟᱯᱟᱜ ᱟᱠᱟᱫ ᱞᱤᱧ ᱛᱚᱵᱮ ᱠᱟᱛᱮ ᱱᱟᱞᱤᱧ ᱟᱸᱡᱚᱢ ᱧᱟᱢᱮᱫᱼᱟ ᱵᱟᱝᱠᱷᱟᱱ ᱫᱚ ᱵᱟᱞᱤᱧ ᱟᱸᱡᱚᱢᱮᱫᱼᱟ ᱥᱮ ᱦᱮᱴᱯᱷᱳᱱ ᱠᱚᱵᱤᱱ ᱞᱟᱜᱟᱣ ᱟᱠᱟᱫ ᱟᱵᱮᱱ ᱚᱪᱚᱜ ᱠᱟᱜ ᱵᱤᱱ
ᱵᱟᱝ ᱵᱟᱝ ᱦᱮᱰᱯᱷᱳᱱ ᱫᱚ ᱵᱟᱹᱞᱤᱧ ᱞᱟᱜᱟᱣ ᱟᱠᱟᱜᱼᱟ ᱟᱹᱞᱤᱧ ᱢᱟ ᱴᱷᱤᱠ ᱜᱮᱞᱤᱧ ᱟᱸᱡᱚᱢ ᱧᱟᱢᱮᱫᱼᱟ
ᱦᱮᱸ ᱟᱨ ᱟᱹᱞᱤᱧ ᱦᱟᱜ ᱵᱟᱹᱞᱤᱧ ᱟᱡᱚᱢᱮᱫᱼᱟ ᱴᱷᱤᱠ ᱫᱷᱟᱨᱟ ᱯᱟᱞᱮᱭᱟᱜ ᱢᱟᱭᱤᱠ ᱛᱮᱵᱮᱱ ᱠᱟᱹᱴᱤᱡ ᱦᱟᱨᱟᱠᱟ ᱠᱷᱟᱨᱟᱯ ᱧᱚᱜ ᱠᱟᱱ ᱜᱮ ᱵᱩᱡᱷᱟᱹᱜ ᱠᱟᱱᱟ ᱠᱟᱱᱟ
ᱟᱪᱪᱷᱟ ᱛᱟᱦᱚᱞᱮ ᱦᱩᱭ ᱫᱟᱲᱮᱭᱟᱜᱼᱟ ᱚᱱᱟ ᱦᱚᱸ
ᱦᱮᱸ ᱦᱮᱸ ᱱᱚᱣᱟ ᱨᱮᱢᱟ ᱦᱟᱸᱜ ᱚᱱᱟ ᱞᱟᱣᱩᱰ ᱥᱯᱤᱠᱟᱨ ᱨᱮᱱᱟᱜ ᱚᱯᱥᱚᱱ ᱢᱟ ᱵᱟᱠᱚ ᱮᱢᱮᱜᱼᱟ ᱥᱮ᱾
ᱦᱮᱸ ᱦᱮᱸ ᱱᱚᱣᱟ ᱫᱚ ᱞᱟᱹᱣᱩᱰ ᱞᱟᱹᱭ ᱵᱮᱱ ᱛᱟᱦᱞᱮ ᱛᱮᱦᱮᱧᱟᱜ
ᱦᱮᱸ
ᱛᱮᱦᱮᱧ ᱫᱚ ᱪᱮᱫ ᱠᱚᱵᱮᱱ ᱪᱤᱠᱟᱹᱭ ᱞᱟᱹᱜᱤᱫ?
ᱟᱨ ᱪᱮᱫ ᱵᱤᱱ ᱪᱤᱠᱟᱹᱭᱟ ᱛᱮᱦᱮᱧ ᱢᱟ ᱨᱚᱵᱤᱵᱟᱨ ᱠᱟᱱᱟ ᱚᱠᱟ ᱥᱮᱱ ᱦᱚᱸ ᱵᱟᱝ ᱪᱟᱞᱟᱜ ᱦᱩᱭᱩᱜᱼᱟ ᱛᱮᱦᱮᱧ ᱫᱚ ᱚᱲᱟᱜ ᱨᱮᱜᱮ ᱥᱮ ᱱᱚᱝᱠᱟ ᱥᱤᱛᱩᱝ ᱨᱮ ᱪᱮᱫ ᱵᱮᱱ ᱪᱤᱠᱟᱹᱭᱟ᱾ ᱚᱲᱟᱜ ᱠᱚᱨᱮ ᱜᱮ᱾
ᱦᱮᱸ ᱦᱮᱸ᱾
ᱛᱩᱠ ᱪᱮᱫ ᱠᱚ ᱞᱟᱹᱭᱟ, ᱫᱩᱲᱩᱵ ᱜᱤᱛᱤᱡ ᱛᱮ ᱥᱚᱢᱚᱭ ᱯᱟᱨᱚᱢ ᱦᱩᱭᱩᱜ ᱠᱟᱱᱟ᱾
ᱦᱮᱸ ᱦᱮᱸ, ᱩᱱᱟᱹᱜ ᱥᱤᱛᱩᱝ ᱨᱮ ᱵᱟᱝ?
ᱦᱩᱸ᱾
ᱟᱨ
ᱦᱳᱭ᱾
ᱦᱳᱭ ᱟᱹᱰᱤ ᱥᱤᱛᱩᱝ ᱠᱟᱱᱟ ᱟᱫ ᱪᱮ ᱪᱮᱫ ᱵᱮᱱ ᱠᱟᱹᱢᱤ ᱦᱚᱸ ᱩᱱᱟᱹᱜ ᱥᱤᱛᱩᱝ ᱨᱮ ᱪᱮᱫ ᱵᱤᱱ ᱠᱟᱹᱢᱤᱭᱟ? ᱠᱟᱹᱢᱤ ᱦᱚᱸ ᱵᱟᱝ ᱜᱟᱱᱚᱜ ᱠᱟᱱᱟ᱾
ᱥᱤᱛᱩᱝ ᱠᱟᱱ ᱜᱮᱭᱟ, ᱥᱤᱛᱩᱝ ᱫᱚ᱾ ᱟᱹᱰᱤ ᱡᱳᱨ ᱜᱮ᱾
ᱦᱩᱸ᱾
ᱦᱳᱭ ᱢᱟᱲᱟᱝ ᱠᱷᱚᱱ ᱛᱟᱯ-ᱢᱟᱛᱨᱟ ᱠᱚ ᱵᱟᱹᱲᱛᱤ ᱤᱫᱤᱜ ᱠᱟᱱᱟ᱾ ᱠᱤᱪᱷᱩ ᱥᱮᱨᱢᱟ ᱞᱟᱦᱟ ᱫᱚ ᱩᱱᱟᱹᱜ ᱫᱚ ᱵᱟᱝ ᱛᱟᱦᱮᱱᱟ ᱠᱤᱱᱛᱩ ᱱᱮᱛᱟᱨ ᱵᱟᱹᱭ ᱵᱟᱹᱭᱛᱮ ᱛᱟᱯᱢᱟᱛᱨᱟ ᱵᱟᱹᱲᱛᱤ ᱤᱫᱤᱜ ᱠᱟᱱᱟ᱾ ᱱᱚᱣᱟ ᱪᱮᱫ ᱚᱢᱮ ᱛᱮ ᱦᱩᱭ ᱫᱟᱲᱮᱭᱟᱜᱼᱟ, ᱱᱚᱣᱟ ᱠᱚ?
ᱪᱮᱫᱵᱤᱱ ᱞᱟᱹᱭᱮᱫ ᱛᱟᱦᱮᱸᱫ?
ᱱᱚᱜᱼᱚᱭ ᱡᱮ ᱥᱤᱛᱩᱝ ᱜᱚᱨᱚᱢ ᱥᱮ ᱛᱟᱯᱢᱟᱛᱨᱟ ᱵᱟᱹᱲᱛᱤ ᱤᱫᱤᱜ ᱠᱟᱱᱟ ᱫᱚᱢᱮ ᱟᱫᱚ ᱱᱚᱣᱟ ᱪᱮᱫ ᱠᱟᱨᱚᱱ ᱛᱮ ᱦᱩᱭ ᱫᱟᱲᱮᱭᱟᱜᱼᱟ?
ᱦᱟᱨ ᱱᱚᱣᱟ ᱨᱮᱱᱟᱜ ᱪᱮᱫ ᱠᱟᱨᱚᱱ ᱦᱩᱭᱩᱜᱼᱟ? ᱟᱨ ᱪᱮᱫ ᱵᱤᱱ ᱞᱟᱹᱭᱟ ᱱᱤᱛᱚᱜ ᱫᱚ ᱡᱩᱜᱽ ᱜᱮ ᱚᱱᱠᱟᱱᱟᱜ ᱦᱮᱡ ᱟᱠᱟᱱᱟ᱾
ᱦᱮᱸ ᱚᱱᱟ ᱦᱚᱸ ᱴᱷᱤᱠ ᱵᱮᱱ ᱞᱟᱹᱭ ᱟᱠᱟᱜᱼᱟ᱾
ᱵᱟᱹᱭ ᱵᱟᱹᱭ ᱛᱮ ᱚᱱᱟ ᱪᱮᱫ ᱵᱟᱝ ᱠᱚ ᱞᱟᱹᱭᱟ ᱚᱱᱟ ᱤᱭᱟᱹ ᱚᱱᱟ ᱫᱚ ᱤᱭᱟᱹᱜ ᱠᱟᱱᱟ ᱜᱚ ᱚᱱᱮ ᱪᱮᱫ ᱠᱚ ᱞᱟᱹᱭᱟ? ᱤᱵᱷᱩᱞᱮᱥᱚᱱ᱾
ᱦᱮᱸ᱾
ᱡᱟᱦᱟᱸ ᱞᱮᱠᱟ ᱛᱮ ᱚᱱᱮ ᱫᱤᱥᱚᱢ ᱭᱟᱦᱟ ᱞᱮᱠᱟᱛᱮ ᱫᱤᱥᱚᱢ ᱵᱚᱫᱚᱞ ᱤᱫᱤᱜ ᱠᱟᱱᱟ᱾ ᱚᱱᱠᱟ ᱜᱮ ᱱᱚᱣᱟ ᱦᱚᱸ ᱚᱱᱟ ᱨᱮᱱᱟᱜ ᱢᱚᱱᱮ ᱠᱟᱜ ᱵᱤᱱ ᱢᱤᱫᱴᱟᱝ ᱦᱟᱹᱴᱤᱧ ᱛᱮᱫ ᱠᱟᱱᱟ᱾ ᱮᱥᱮ ᱛᱮ ᱢᱟ ᱫᱟᱨᱮ ᱱᱟᱹᱲᱤ ᱵᱤᱨ ᱵᱩᱨᱩ ᱥᱮ ᱦᱚᱭ ᱫᱟᱜ ᱯᱨᱚᱨᱚᱫᱩᱥᱚᱱ ᱛᱮᱢᱟ ᱦᱩᱭᱩᱜ ᱠᱟᱱ ᱜᱮᱭᱟ᱾ ᱥᱟᱶᱛᱮ ᱱᱤᱭᱟᱹ ᱜᱮ ᱢᱚᱱᱮ ᱠᱟᱜ ᱵᱤᱱ ᱡᱮ ᱱᱚᱣᱟ ᱫᱚ ᱢᱤᱫᱴᱟᱝ ᱦᱟᱲᱟᱢᱚᱜ ᱠᱟᱱᱟᱭ ᱯᱨᱤᱛᱷᱤᱵᱤ ᱛᱟᱵᱚ᱾
ᱦᱮᱸ ᱟᱥᱛᱮ ᱟᱥᱛᱮ ᱫᱷᱟᱹᱨᱛᱤ ᱨᱮᱱᱟᱜ ᱞᱟᱭᱚᱝ ᱵᱟᱹᱲᱤᱡᱚᱜ ᱠᱟᱱᱟ᱾ ᱢᱤᱫ ᱠᱟᱛᱷᱟ ᱛᱮ ᱢᱮᱱ ᱞᱮᱠᱷᱟᱱᱮ᱾
ᱦᱮᱸ?
ᱢᱤᱫ ᱠᱟᱛᱷᱟ ᱛᱮ ᱢᱮᱱ ᱞᱮᱠᱷᱟᱱ ᱞᱟᱭᱚᱝ ᱵᱟᱹᱲᱤᱡᱚᱜ ᱠᱟᱱᱟ ᱟᱥᱛᱮ ᱟᱥᱛᱮ ᱵᱟᱹᱭ ᱵᱟᱹᱭ ᱛᱮ᱾
ᱦᱳᱭ᱾
ᱦᱩᱸ ᱾
ᱠᱟᱛᱷᱟ ᱫᱚ ᱚᱱᱟ ᱜᱮ᱾
ᱛᱟᱦᱚᱞ ᱟᱨᱚ ᱟᱯᱮ ᱚᱱᱛᱮ ᱫᱚ ᱮᱠᱷᱚᱱ ᱫᱚ ᱪᱮᱫ ᱠᱚ ᱢᱟᱱᱮ ᱥᱚᱵᱽᱡᱤ-ᱯᱟᱹᱛᱤ, ᱟᱱᱟᱡᱽ ᱠᱚᱯᱮ ᱨᱚᱦᱚᱭ ᱟᱠᱟᱫ ᱪᱮᱯᱮ ᱞᱟᱜᱟᱣ ᱠᱟᱜᱼᱟ?
ᱦᱮᱸ ᱱᱮᱛᱚᱜ ᱫᱚ ᱚᱱᱠᱟ ᱪᱮᱫ ᱦᱚᱸ ᱵᱪᱩᱜᱼᱟ, ᱟᱞᱮᱥᱮᱫ ᱫᱚ᱾
ᱦᱩᱸ᱾
ᱡᱚᱛᱚ ᱠᱷᱟᱹᱞᱤ ᱠᱷᱟᱹᱞᱤ ᱥᱩᱠᱟᱹ ᱥᱩᱠᱟᱹ ᱜᱮᱭᱟ᱾
ᱚᱸ᱾
ᱚᱱᱠᱟ ᱜᱮ ᱟᱹᱰᱤ ᱜᱮ ᱠᱷᱟᱨᱟᱯ ᱢᱮᱱᱟᱜᱼᱟ, ᱚᱱᱟ ᱠᱚᱫᱚ᱾
ᱚᱦᱸ᱾
ᱚ ᱚᱠᱟ ᱥᱮᱫ ᱦᱚᱸ ᱦᱟᱱᱛᱮ ᱦᱚᱸ ᱵᱟᱝ ᱱᱟᱛᱮ ᱦᱚᱸ ᱵᱟᱝ ᱡᱷᱚᱛᱚ ᱜᱮ᱾
ᱟᱹᱰᱤᱜᱮ ᱵᱤᱡᱩᱛ
ᱦᱮᱸ
ᱫᱟᱜ ᱨᱮᱱᱟᱜ ᱠᱚ ᱚᱵᱷᱟᱵᱽ ᱛᱟᱦᱮᱸ ᱠᱟᱱᱟ ᱥᱮ ᱟᱹᱰᱤ ᱠᱤᱪᱷᱩ
ᱦᱮᱸ ᱫᱟᱜ ᱫᱟᱜ ᱵᱟᱝ ᱧᱟᱢ ᱞᱮᱱᱠᱷᱟᱱ ᱛᱚ
ᱪᱟᱥ ᱠᱚᱵᱟᱥ ᱠᱚᱫᱚ ᱵᱟᱝ ᱦᱩᱭᱩᱜ ᱟᱥᱮ ᱱᱮᱛᱟᱨ ᱪᱟᱥᱵᱟᱥ ᱫᱚ ᱚᱱᱮ ᱥᱮᱨᱢᱟ ᱡᱟᱹᱲᱤ ᱵᱟ ᱢᱟᱱᱮ ᱵᱷᱚᱨᱥᱟ ᱜᱮᱭᱟ ᱥᱮ ᱟᱨ ᱮᱴᱟᱜ ᱪᱤᱠᱟ ᱠᱮᱱᱮᱞ ᱢᱮᱱᱮᱱᱮᱞ ᱠᱚ
ᱦᱮᱸ
ᱟᱯᱮ ᱪᱟᱥ ᱫᱚ ᱚᱱᱟ ᱦᱩᱲᱩ ᱠᱚᱵᱚᱱ ᱪᱟᱥᱟ ᱱᱚᱣᱟ ᱫᱚ ᱥᱮᱨᱢᱟ ᱡᱟᱹᱲᱤ ᱥᱮ ᱥᱮᱨᱢᱟ ᱫᱟᱜ ᱵᱷᱚᱨᱥᱟ ᱛᱮᱜᱮ ᱥᱮ ᱟᱨᱚ ᱮᱴᱟᱜ ᱠᱳᱚᱱᱚ ᱱᱚᱝᱠᱟ ᱫᱟᱜ ᱨᱮᱱᱟᱜ ᱵᱮᱵᱚᱥᱛᱛᱟᱟᱜ ᱥᱮᱨᱚᱜ ᱯᱷᱮᱰᱚᱜ ᱟᱠ ᱠᱚ ᱰᱮᱢ ᱠᱚ ᱠᱷᱚᱱᱟᱜ
ᱵᱟᱝᱟ ᱱᱚᱣᱟ ᱫᱚ ᱮᱴᱟᱜ ᱫᱟᱜ ᱠᱚᱫᱚ ᱵᱟᱹᱪᱩᱜᱼᱟ ᱱᱚᱛᱮ ᱫᱚ ᱥᱮᱨᱢᱟ ᱫᱟᱲᱮ ᱜᱮ ᱡᱟ ᱱᱚᱜᱚᱭ ᱢᱮᱛᱟᱜ ᱟᱥᱲ ᱵᱚᱸᱜᱟ ᱡ ᱡᱚᱨ ᱱᱤᱭᱟᱹᱟᱹᱜᱮ ᱢᱤᱫ ᱫᱷᱟᱣ ᱜᱮ ᱪᱟᱥᱚᱜᱼᱟᱞᱮ ᱱᱚᱛᱮ ᱫᱚ ᱵᱟᱨᱯᱮ ᱫᱷᱟᱣ ᱫᱚ ᱵᱟᱝ ᱢᱟᱱᱮ ᱟᱞᱮ ᱥᱮᱫ ᱫᱚ ᱦᱩᱲᱩ ᱪᱟᱥ ᱫᱚ ᱢᱟᱱᱮ ᱪᱮᱫᱠᱟᱭ ᱱᱤᱡᱮᱨᱟᱜ ᱞᱟᱡ ᱞᱟᱹᱜᱤᱫ ᱜᱮᱞᱮ ᱪᱟᱥᱮᱫᱼᱟ ᱵᱚᱱ ᱞᱟᱹᱭ ᱜᱟᱱᱚᱜᱼᱟ ᱡᱮ ᱟᱹᱠᱷᱨᱤᱧ ᱠᱚᱫᱚ ᱟᱹᱰᱤ ᱠᱚᱢ ᱟᱞᱮᱚ ᱱᱚᱛᱮ ᱫᱚ
ᱦᱮᱸ ᱦᱮ
ᱟᱲᱟᱜ ᱚᱝᱠᱟ ᱟᱥᱟᱲ ᱵᱚᱸᱜᱟ ᱟᱥᱤᱨ ᱫᱟᱜᱟᱭ ᱮᱱᱠᱷᱟᱱ ᱫᱚ ᱠᱟᱹᱴᱤᱡ ᱦᱩᱲᱩ ᱠᱚᱦᱚᱸ ᱵᱟᱝ ᱦᱩᱭᱩᱜᱼᱟ
ᱦᱩᱸ ᱦᱩᱸ ᱦᱩᱸ ᱦᱩᱸ ᱟᱢ ᱫᱟᱜ ᱡᱟᱹᱲᱤ ᱥᱮᱨᱢᱟ ᱡᱟᱹᱲᱤ ᱵ ᱵᱷᱚᱨᱥᱟ ᱜᱮ ᱟᱞᱮ ᱦᱚᱸ ᱪᱟᱥᱵᱟᱥ ᱫᱚ ᱦᱩᱲᱩ ᱪᱟᱥ ᱠᱚᱫᱚ ᱚᱱᱠᱟ ᱢᱮᱱᱠᱷᱟᱱ ᱠᱤᱪᱷᱩ ᱟᱞᱮ ᱴᱚᱴᱷᱟ ᱠᱚᱫᱚ ᱵᱟᱝ ᱨᱮᱦᱚᱸ ᱠᱤᱪᱷᱩ ᱴᱚᱴᱷᱟ ᱠᱚᱨᱮ ᱟᱸᱡᱚᱢ ᱟᱠᱟᱱᱟ ᱥᱮ ᱵᱟᱲᱟᱭ ᱧᱟᱢ ᱟᱠᱟᱱᱟ ᱚᱱᱟ ᱰᱮᱢ ᱠᱚᱨᱮᱱᱟᱜ ᱠᱮᱱᱮᱞ ᱫᱟᱜ ᱠᱚᱛᱮ ᱦᱚᱸᱠᱚ ᱪᱟᱥ ᱛᱟᱦᱮᱱ ᱜᱮᱭᱟ ᱠᱚ
ᱦᱳᱭ ᱠᱤᱪᱷᱩ ᱠᱤᱪᱷᱩ ᱠᱚᱨᱮ ᱫᱚᱠᱚ ᱪᱟᱥ ᱵᱟᱲᱟᱭᱮᱫ ᱜᱮᱭᱟ
ᱦᱮᱸ
ᱦᱟ ᱪᱮᱫᱠᱟ ᱫᱟᱹᱛᱟᱹᱱᱤ ᱵᱟᱲᱟᱭᱱᱟᱵᱤᱱ ᱥᱮ ᱟᱹᱣᱨᱤᱭᱟ
ᱦᱮᱸ ᱫᱟᱹᱛᱟᱹᱱᱤ ᱫᱚ ᱦᱩᱭᱱᱟ
ᱚ ᱦᱳᱭ ᱞᱟᱹᱭ ᱢᱮ ᱟᱹᱰᱤ ᱥᱮᱛᱟᱜ ᱨᱮᱵᱤᱱ ᱵᱮᱨᱮᱫ ᱟᱠᱟᱱ ᱜᱮᱭᱟ ᱯᱟᱞᱮᱫ ᱫᱚ
ᱦᱳᱭ ᱦᱳᱭ ᱥᱮᱛᱟᱜ ᱨᱮᱜᱮ ᱵᱮᱨᱮᱫ ᱦᱩᱭ ᱟᱠᱟᱱᱟ ᱪᱟᱨ ᱵᱟᱡᱟᱜ ᱥᱮᱱ ᱵᱮᱨᱮᱫ ᱦᱩᱭ ᱟᱠᱟᱱᱟ ᱟᱨ ᱠᱟᱹᱴᱤᱡ ᱱᱳᱴᱮᱞ ᱢᱟᱴᱷ ᱥᱮᱱ ᱦᱮᱡ ᱦᱩᱭ ᱞᱮᱱᱟ
ᱦᱮᱸ
ᱪᱟᱨ ᱵᱟᱡᱮ ᱥᱮᱱ ᱵᱮᱨᱮᱫ ᱠᱟᱛᱮᱮᱫ ᱠᱟᱹᱴᱤᱡ ᱢᱟᱴᱷ ᱥᱮᱱ ᱦᱮᱡ ᱦᱩᱭ ᱞᱮᱱᱟ ᱢᱟᱴᱷ
ᱟᱪᱪᱷᱟ ᱟᱪᱪᱷᱟ ᱦᱳᱭ
ᱟᱪᱪᱷᱟ ᱱᱚᱜᱼᱱᱟ ᱫᱟᱹᱛᱟᱹᱱᱤ ᱵᱮᱱ ᱧᱩᱢ ᱠᱮᱭᱟ ᱫᱤᱥ ᱜᱮᱞᱤᱤᱧᱟ ᱢᱟᱲᱟᱝ ᱛᱮᱫᱚ ᱟᱵᱚ ᱮᱠᱷᱟᱱ ᱫᱟᱹᱛᱟᱹᱱᱤ ᱛᱮᱤ ᱜᱮ ᱵᱚᱱ ᱫᱟᱹᱛᱟᱹᱱᱤᱜ ᱠᱟᱱ ᱛᱟᱦᱮ ᱱᱤᱛᱟᱹᱜ ᱵᱨᱟᱥ ᱵᱚᱱ ᱵᱮᱣᱦᱟᱨ ᱫᱟ ᱥᱮ ᱵᱚᱱ ᱤᱭᱩᱥ ᱫᱟ ᱦᱮᱸ ᱮᱜ
ᱦᱳᱭ ᱟᱨ ᱱᱤᱛᱚᱜ ᱢᱟ ᱞᱟᱹᱭ ᱜᱟᱱᱚᱜᱼᱟ ᱪᱟᱨᱴᱟ ᱨᱮᱜᱮ ᱛᱚ ᱦᱟᱸᱜ ᱢᱟ ᱢᱟᱨᱥᱟᱞᱚᱜ ᱠᱟᱱᱟ ᱢᱟᱨᱥᱟᱞ ᱩᱛᱟᱹᱨ ᱞᱮᱠᱟᱜᱮ
ᱦᱮᱸ ᱪᱟᱨᱴᱟ ᱨᱮᱜᱮ ᱢᱟᱨᱥᱟᱞ ᱩᱛᱟᱹᱨ ᱦᱮᱸ ᱪᱟᱨᱤᱭᱟᱹ ᱟᱨᱥᱟᱞ ᱩᱛᱟᱹᱨᱚᱜ ᱠᱟᱱᱟ
ᱚᱱᱠᱟ ᱜᱮ ᱯᱨᱚᱥᱟᱱᱛ ᱦᱟᱸᱥᱫᱟ ᱵᱟ ᱧᱩᱛᱩᱢᱚᱝ ᱵᱟᱹᱞᱤᱧ ᱧᱮᱞ ᱟᱠᱟᱫ ᱛᱟᱠᱤᱱ ᱛᱟᱦᱮᱸᱜ ᱱᱤᱛᱚᱜ ᱱᱟᱜ ᱧᱮᱞ ᱮᱫᱟ᱾ ᱦᱳᱭ ᱛᱟᱦᱞᱮ ᱱᱚᱜᱼᱚ ᱱᱚᱝᱠᱟ ᱜᱮ ᱟᱨ ᱪᱮᱫ ᱵᱤᱱ ᱞᱟᱹᱭᱟ᱾ ᱥᱮᱨᱢᱟ ᱫᱟᱜ ᱠᱚᱜᱮ ᱵᱟᱭ ᱡᱟᱹᱲᱤᱭᱮᱜᱼᱟ ᱱᱤᱛᱚᱜ ᱢᱟ ᱥᱚᱠᱛᱚ᱾ ᱥᱤᱛᱩᱝ ᱟ ᱟᱰᱤ ᱡᱳᱨ ᱜᱮ᱾ ᱚᱠᱟ ᱥᱮᱱ ᱦᱚᱸ ᱥᱩᱠ ᱜᱮ ᱵᱟᱹᱪᱩᱜ ᱟᱱᱟ᱾
ᱦᱮᱸ ᱩᱱᱟᱹᱜ ᱜᱚᱨᱚᱢ ᱨᱮᱫᱚ ᱵᱮᱥ ᱜᱮ ᱵᱟᱝ ᱵᱩᱡᱷᱟᱹᱜᱼᱟ᱾ ᱛᱟᱦᱞᱮ ᱟᱵᱮᱱ ᱫᱟᱹᱛᱟᱹᱱᱤ ᱯᱷᱚᱨᱪᱟᱭ ᱱᱟᱵᱮᱱ ᱥᱮ ᱟᱹᱣᱨᱤ?
ᱦᱮᱸ ᱟᱞᱤᱧ ᱱᱚᱜᱼᱚᱭ ᱫᱚ ᱠᱚᱞ ᱛᱮ ᱨᱚᱯᱚᱲ ᱨᱚᱯᱚᱲ ᱛᱮᱜᱮ ᱞᱤᱧ ᱫᱟᱹᱛᱟᱹᱱᱤᱜ ᱠᱟᱱ ᱛᱟᱦᱮᱸᱜ ᱱᱤᱛᱚᱜ ᱫᱟᱹᱛᱟᱹᱱᱤ ᱦᱩᱭ ᱠᱟᱱᱟᱞᱤᱧ ᱱᱤᱛᱚᱜ ᱫᱚ ᱟᱞᱤᱧ ᱫᱚ᱾
ᱦᱮᱸ ᱦᱩᱸ
ᱪᱮ ᱦᱩᱭᱱᱟ?
ᱪᱮᱜ ᱪᱮᱜ ᱪᱮᱫ ᱮᱢ ᱞᱟᱹᱭᱫᱟ?
ᱦᱚᱸ ᱞᱟᱹᱭᱫᱟᱹᱧ ᱛᱟᱦᱞᱮ ᱟᱯᱮ ᱥᱮᱱ ᱫᱚ ᱱᱚᱣᱟ ᱫᱟᱹᱛᱟᱹᱱᱤ ᱯᱷᱟᱨᱪᱟ ᱠᱟᱛᱮᱫ ᱥᱮᱫᱟᱭ ᱫᱚ ᱟᱵᱩ ᱫᱚ ᱟᱸ ᱨᱮᱭᱟᱲ
ᱫᱚ-ᱫᱚᱲᱦᱟ-ᱫᱚᱲᱦᱟ-ᱫᱚᱲᱦᱟ ᱞᱟᱹᱭ ᱢᱮᱥᱮ ᱵᱟᱹᱧ ᱟᱧᱡᱚᱢ ᱞᱮᱜᱼᱟ?
ᱚᱲ ᱥᱮᱫᱟᱭ ᱫᱚ ᱫᱟᱹᱛᱟᱹᱱᱤ ᱯᱷᱟᱨᱪᱟ ᱠᱟᱛᱮᱫ ᱟᱵᱚ ᱨᱮᱭᱟᱲ ᱫᱟᱜ ᱢᱟᱹᱲᱤ ᱵᱚᱱ ᱡᱚᱢᱮᱫ ᱛᱟᱦᱱᱟ ᱱᱮᱛᱟᱨ ᱚᱱᱟ ᱟᱯᱮ ᱠᱚᱥᱮᱱ ᱨᱮᱭᱟᱲ ᱫᱟᱜ ᱢᱟᱹᱲᱤ ᱠᱚᱠᱚ ᱡᱚᱢᱮᱜᱼᱟ ᱠᱚ ᱥᱮ ᱵᱟᱠᱚ ᱡᱚᱢᱮᱜᱼᱟ?
ᱱᱮᱛᱟᱨ ᱢᱟ ᱜᱚᱝᱠᱮ ᱚᱱᱟ ᱨᱮᱭᱟᱲ ᱫᱟᱜᱢᱟᱹᱲᱤ ᱡᱚᱢ ᱞᱮᱠᱷᱟᱱ ᱜᱮ ᱦᱚᱲᱢᱚ ᱠᱷᱟᱨᱟᱯᱚᱜ ᱠᱟᱱ ᱫᱚ᱾
ᱦᱮᱸ
ᱟᱥᱚᱞ ᱟᱥᱚᱞ ᱠᱟᱛᱷᱟ ᱫᱚ ᱚᱱᱟ ᱠᱟᱱᱟ ᱡᱮ ᱱᱮᱛᱟᱨ ᱫᱚ ᱚᱱᱟᱴᱟᱜ ᱵᱟᱥᱠᱮᱭᱟᱜ ᱨᱮᱭᱟᱲᱟᱜ ᱡᱚᱢ ᱞᱮᱠᱷᱟᱱ ᱜᱮ ᱴᱟᱜ ᱢᱟ ᱦᱟᱱᱟ ᱱᱟᱣᱟ
ᱨᱳᱜᱽ ᱵᱤᱢᱟᱨ ᱛᱮᱵᱚᱱ ᱛᱚᱞᱚᱜ ᱠᱟᱱᱟ ᱟᱹᱰᱤ ᱨᱚᱠᱚᱢᱟᱜ ᱛᱮ ᱡᱟᱦᱟᱸ ᱞᱮᱠᱟ ᱜᱮᱥ ᱵᱮᱢᱟᱨ ᱟᱹᱰᱤ ᱦᱚᱲᱟᱜ ᱟᱹᱰᱤ ᱨᱚᱠᱚᱢᱟᱜ᱾ ᱛᱟᱦᱮᱱᱟ ᱡᱚᱛᱚ ᱦᱚᱲ ᱛᱚ ᱵᱟᱝ ᱥᱟᱦᱟᱣᱮᱜ ᱠᱚᱣᱟ ᱟᱹᱰᱤ ᱠᱚᱢ ᱦᱚᱲ ᱢᱟᱱᱮ ᱮᱠᱥᱚ ᱡᱚᱱ ᱨᱮ ᱞᱟᱹᱭ ᱞᱮᱠᱷᱟᱱ ᱢᱚᱬᱮ ᱡᱚᱱ ᱜᱟᱱ ᱜᱮᱠᱚ ᱡᱚᱢ ᱟᱫᱟ ᱦᱮᱭᱟ ᱫᱟᱜ ᱢᱟᱹᱲᱤ ᱫᱚ ᱩᱝᱠᱩ ᱜᱮ ᱥᱟᱦᱟᱣᱮᱜ ᱠᱚᱣᱟ ᱵᱟᱫ ᱵᱟᱹᱠᱤ ᱫᱚ ᱠᱟᱹᱴᱤᱡ ᱠᱚ ᱢᱩᱥᱠᱤᱞ ᱜᱮᱭᱟ᱾ ᱛᱚᱜ ᱡᱩᱜᱽ ᱨᱮᱫᱚ ᱵᱟᱝ ᱥᱟᱦᱟᱣ ᱠᱟᱱᱟ᱾
ᱠᱤᱱᱛᱩ ᱢᱟᱲᱟᱝ ᱛᱮᱫᱚ ᱱᱚᱣᱟ ᱨᱮᱭᱟᱲ ᱫᱟᱠᱟ ᱡᱚᱢ ᱛᱮᱜᱮ ᱞᱟᱦᱟᱛᱮ ᱥᱮᱫᱟᱭ ᱦᱚᱲ ᱦᱟᱯᱲᱟᱢ ᱠᱚᱠᱚ ᱞᱟᱹᱭ ᱛᱟᱦᱮᱱ ᱜᱮ ᱨᱮᱭᱟᱲ ᱫᱟᱠᱟ ᱡᱚᱢ ᱛᱮᱜᱮ ᱠᱚ ᱠᱟᱹᱢᱤᱭᱮᱫ ᱛᱟᱦᱮᱱᱟ ᱥᱮ ᱩᱝᱠᱩ ᱵᱮᱥ ᱟᱹᱫᱤ ᱦᱚᱲᱢᱚ ᱦᱚᱸ ᱱᱟᱯᱟᱭ ᱛᱟᱦᱮᱱ ᱠᱟᱱ ᱛᱟᱠᱚ ᱛᱟᱦᱮᱱᱟ᱾
ᱩᱱ ᱚᱠᱛᱚ ᱨᱮ ᱫᱚᱠᱚ ᱛᱟᱦᱮᱸ ᱞᱮᱱ ᱛᱟᱦᱮᱸᱜ ᱜᱮᱭᱟ ᱟᱹᱰᱤ ᱜᱮ ᱵᱟᱝᱟ ᱱᱤᱛᱚᱜ ᱦᱚᱸ ᱟᱵᱤᱱ ᱡᱩᱫᱤ ᱥᱤᱛᱩᱝ ᱫᱤᱱ ᱥᱮᱛᱟᱜ ᱨᱮ ᱨᱮᱭᱟᱲ ᱫᱟᱠᱟ ᱵᱤᱱ ᱡᱚᱢ ᱠᱟᱜ ᱠᱷᱟᱱ ᱦᱚᱲᱢᱚ ᱠᱟᱹᱴᱤᱡ ᱴᱷᱟᱱᱰᱟ ᱜᱮ ᱵᱩᱡᱷᱟᱹᱜᱼᱟ, ᱪᱤᱠᱟᱹᱛᱮ ᱟᱹᱞᱤᱧ ᱦᱚᱸᱞᱤᱧ ᱡᱚᱢ ᱵᱟᱲᱟ ᱠᱟᱜᱼᱟ ᱮᱠᱷᱟᱱ ᱫᱚ ᱢᱟᱱᱮ ᱦᱚᱲᱢᱚ ᱴᱷᱟᱱᱰᱟ ᱜᱮ ᱵᱩᱡᱷᱟᱹᱜᱼᱟ᱾ ᱟᱰᱤ ᱟᱹᱰᱤ ᱥᱤᱛᱩᱝ ᱠᱚᱨᱮ ᱦᱚᱸᱵᱤᱱ ᱠᱟᱹᱢᱤ ᱠᱷᱟᱱ ᱦᱚᱴᱟᱛ ᱢᱟᱱᱮ ᱩᱱᱟᱹᱜ ᱤᱭᱟᱹ ᱵᱟᱹᱵᱤᱱ ᱵᱩᱡᱷᱟᱹᱣᱟ᱾
ᱦᱩᱸ ᱦᱚᱲᱢᱚ ᱠᱚ ᱵᱟᱝ ᱴᱟᱱᱚᱜᱼᱟ᱾
ᱦᱚᱭ ᱦᱚᱭ ᱴᱷᱤᱠ ᱫᱷᱟᱨᱟ ᱜᱮ ᱵᱩᱡᱷᱟᱹᱜᱼᱟ ᱟᱹᱰᱤ ᱪᱮᱦᱨᱟ᱾
ᱦᱩᱸ ᱦᱩ ᱴᱷᱤᱠ ᱜᱮᱭᱟ ᱛᱟᱦᱞᱮ ᱟᱹᱞᱤᱧ ᱦᱚᱸᱞᱤᱧ ᱫᱟᱹᱛᱟᱹᱱᱤ ᱯᱷᱟᱨᱪᱟᱣ ᱠᱟᱱᱟ ᱠᱟᱹᱴᱤᱡ ᱩᱸ ᱪᱟ ᱱᱟᱥᱛᱟ ᱠᱚ ᱦᱳᱭᱞᱮᱱ ᱜᱮ᱾ ᱛᱮᱦᱮᱧ ᱫᱚ ᱮᱱᱠᱟᱜᱮ ᱦᱮᱸ ᱴᱷᱤᱠ ᱴᱷᱤᱠ
ᱴᱷᱤᱠ ᱜᱮᱭᱟ ᱢᱟ ᱠᱟᱴᱴᱚᱜ ᱢᱮ᱾